ᱦᱮᱞᱳ᱾
ᱦᱮᱸ, ᱦᱮᱞᱳ ᱜᱚᱝᱠᱮ ᱡᱚᱦᱟᱨ ᱜᱮ᱾
ᱦᱮᱸᱻ ᱦᱮᱸ, ᱡᱚᱦᱟᱨ ᱜᱮ ᱡᱚᱦᱟᱨ ᱜᱮ ᱜᱚᱢᱠᱮ᱾
ᱟᱪᱪᱷᱟ ᱜᱚᱝᱠᱮ ᱛᱟᱦᱚᱞᱮ ᱱᱟᱯᱟᱭ ᱵᱟᱲᱟ ᱜᱮᱭᱟᱵᱮᱱ ᱛᱚ?
ᱦᱮᱸ ᱱᱟᱯᱟᱭ ᱵᱟᱲᱟ ᱜᱮ᱾ ᱟᱹᱵᱤᱱ ᱪᱮᱫ ᱞᱮᱠᱟ?
ᱦᱳᱭ ᱜᱚᱝᱠᱮ ᱟᱹᱞᱤᱧ ᱦᱚ ᱦᱚᱸᱜ-ᱚᱭ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱱᱤᱛᱚᱜ ᱥᱩᱫᱩ ᱫᱚ ᱱᱟᱯᱟᱭ ᱵᱟᱲᱟ ᱜᱮᱭᱟᱞᱤᱧ᱾ ᱦᱮᱸ ᱵᱟᱝᱢᱟ ᱚᱲᱟᱜ ᱦᱚᱲ ᱠᱚᱦᱚᱸ ᱱᱟᱯᱟᱭ ᱵᱟᱲᱟ ᱜᱮᱭᱟ ᱠᱚ᱾
ᱟᱪᱪᱷᱟ ᱟᱪᱪᱷᱟ᱾ ᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭ ᱫᱟ?
ᱟᱹᱞᱤᱧ ᱦᱟᱸᱜ ᱱᱚᱜ-ᱚᱭ ᱵᱚᱨᱛᱚᱢᱟᱱ ᱨᱮᱫᱚ ᱟᱹᱞᱤᱧ ᱢᱟᱱᱮ ᱚᱱᱟ ᱢᱮᱰᱮᱱ ᱠᱚᱢᱯᱟᱱᱤ ᱨᱮᱞᱤᱧ ᱠᱟᱹᱢᱤᱭᱮᱫᱟ᱾
ᱟᱪᱪᱷᱟ ᱟᱪᱪᱷᱟ, ᱟᱹᱰᱤ ᱱᱟᱯᱟᱭ ᱠᱟᱛᱷᱟ ᱟᱹᱰᱤ ᱦᱳᱭ᱾
ᱛᱟᱦᱚᱞᱮ ᱜᱚᱝᱠᱮ ᱟᱵᱮᱱ ᱫᱚ ᱵᱚᱨᱛᱚᱢᱟᱱ ᱫᱚ ᱪᱮᱫ ᱪᱤᱠᱟᱹ ᱵᱟᱲᱟᱭ ᱫᱟ?
ᱵᱚᱨᱛᱚᱢᱟᱱ ᱨᱮᱫᱚ ᱪᱮᱫ ᱦᱚᱸ ᱵᱟᱹᱞᱤᱧ ᱪᱤᱠᱟᱹ ᱵᱟᱲᱟᱭᱮᱫ ᱜᱮᱭᱟ᱾ ᱚᱲᱟᱜ ᱨᱮᱜᱮ ᱢᱮᱱᱟᱜ ᱞᱤᱧᱟ᱾ ᱠᱟᱹᱴᱤᱡ ᱠᱟᱹᱢᱤ ᱵᱟᱲᱟ ᱠᱚ ᱦᱩᱭᱩᱜ ᱠᱟᱱᱟ ᱠᱷᱮᱛ ᱠᱚᱨᱮᱭᱟᱜ᱾
ᱟᱪᱪᱷᱟ ᱟᱪᱪᱷᱟ, ᱛᱟᱦᱚᱞᱮ ᱠᱟᱹᱢᱤ ᱦᱚᱨᱟ ᱠᱚᱫᱚ ᱛᱤᱱᱟᱹᱜ ᱡᱷᱟᱹᱞ ᱠᱟᱫᱟ ᱵᱮᱱ ᱦᱟᱸᱜ?
ᱚᱸᱻ ᱦᱚᱞᱟ ᱠᱷᱚᱱ ᱮ ᱦᱩᱲᱩ ᱨᱚᱦᱚᱭ ᱠᱚ ᱮᱦᱚᱵ ᱦᱩᱭ ᱟᱠᱟᱱᱟ᱾ ᱫᱟᱜ ᱫᱚ ᱚᱱᱠᱟ ᱫᱚ ᱵᱟᱝ ᱦᱩᱭᱩᱜ ᱦᱮᱸ ᱦᱮᱸ ᱦᱮᱸ, ᱱᱚᱜ-ᱚᱭ ᱥᱚᱵᱮ ᱥᱚᱵᱮ ᱞᱮ ᱮᱦᱚᱵ ᱟᱠᱟᱫᱟ᱾
ᱦᱳᱭ ᱦᱳᱭ, ᱟᱹᱞᱤᱧ ᱦᱚᱸ ᱟᱞᱮᱥᱮᱫ ᱱᱚᱝᱠᱟ ᱧᱮᱞ ᱞᱮᱠᱷᱟᱡ ᱫᱚ ᱦᱟᱸᱜ ᱟᱞᱮ ᱦᱚᱸ ᱦᱚᱞᱟ ᱜᱮ ᱯᱷᱳᱱ ᱦᱩᱭ ᱞᱮᱱᱟ ᱚᱲᱟᱜ ᱥᱮᱫ ᱵᱟᱝᱢᱟ ᱨᱚᱦᱚᱭ ᱠᱚᱫᱚ ᱠᱚ ᱫᱷᱩᱨᱟᱹᱣ ᱜᱚᱫ ᱠᱟᱱ ᱜᱮᱭᱟ ᱦᱟᱸᱜ, ᱟᱫᱚ ᱪᱟᱵᱟ ᱫᱚ ᱵᱟᱠᱚ ᱪᱟᱵᱟᱣ ᱠᱟᱫᱟ ᱦᱚᱸᱜ-ᱚᱭ ᱥᱟᱹᱨᱫᱤ ᱧᱚᱜ ᱟᱠᱟᱱᱟ ᱦᱟᱸᱜ᱾
ᱟᱪᱪᱷᱟ ᱟᱪᱪᱷᱟ᱾ ᱚ ᱛᱟ ᱟᱹᱵᱤᱱ ᱫᱚ ᱟᱫᱚ ᱫᱤᱥᱚᱢ ᱛᱮ ᱵᱟᱵᱤᱱ ᱦᱤᱡᱩᱜ-ᱟ? ᱠᱟᱹᱢᱤ
ᱟᱫᱚᱢ ᱵᱟᱞᱤᱧ ᱪᱟᱞᱟᱣ ᱠᱟᱱᱟ ᱞᱟᱹᱭ ᱫᱤᱧ ᱦᱟᱜ ᱦᱚᱜᱚᱭ ᱠᱤᱪᱷᱩ ᱫᱤᱱ ᱜᱮᱛᱚ ᱦᱟᱜ ᱫᱚᱥ ᱯᱚᱱᱚ ᱫᱤᱱ ᱠᱷᱟᱱ ᱜᱮ ᱦᱟᱜ ᱨᱚᱦᱚᱭ ᱠᱚᱫᱚ ᱥᱟᱹᱛᱟᱹᱜ ᱦᱟᱜ᱾ ᱛᱟᱦᱚᱞᱮ ᱟᱫᱚ ᱱᱚᱰᱮ ᱦᱟᱜ ᱠᱚᱢᱯᱟᱱᱤ ᱨᱮ ᱢᱮᱱᱟᱜ ᱞᱤᱧᱟ ᱠᱟᱹᱢᱤᱭ ᱫᱟᱞᱤᱧ ᱦᱟᱜ ᱛᱤᱱᱟᱜ ᱫᱤᱱ ᱱᱚᱰᱮ ᱫᱚ ᱦᱟᱸᱜ ᱮᱢᱱᱤ ᱛᱮ ᱦᱟᱸᱜ ᱦᱮᱸ ᱢᱟᱱᱮ ᱟᱛᱳ ᱫᱤᱥᱚᱢ ᱠᱷᱚᱱ ᱫᱚ ᱠᱟᱹᱴᱤᱡ ᱠᱟᱹᱣᱰᱤ ᱠᱚ ᱫᱚ ᱦᱟᱸᱜ ᱰᱷᱮᱨ ᱜᱮ ᱠᱚ ᱮᱢᱟᱞᱤᱧᱟ ᱦᱟᱸᱜ᱾
ᱟᱪᱪᱷᱟ ᱟᱪᱪᱷᱟ᱾
ᱡᱮᱢᱚᱱ ᱚᱠᱛᱚ ᱦᱚᱸ ᱧᱮᱞ ᱞᱮᱠᱷᱟᱱ ᱚᱱᱠᱟ ᱥᱮᱛᱟᱜ ᱨᱮ ᱦᱟᱸᱜ ᱡᱚᱜ ᱦᱩᱛᱩᱢ ᱵᱟᱲᱟ ᱠᱟᱛᱮᱫ ᱟᱴ ᱵᱟᱡᱮ ᱥᱮᱫ ᱦᱟᱸᱜ ᱫᱷᱩᱨᱟᱹᱣ ᱦᱩᱭᱮᱱ ᱜᱮ ᱠᱟᱹᱢᱤ ᱠᱚ ᱛᱟᱯᱚᱨᱮ ᱚᱱᱠᱟ ᱵᱟᱨᱚᱴᱟ ᱥᱮᱫ ᱨᱟᱠᱟᱵ ᱮᱱᱜᱮ ᱟᱨᱚ ᱫᱩ ᱜᱷᱚᱱᱴᱟ ᱟ ᱨᱮᱥᱴ ᱵᱟᱲᱟ ᱠᱟᱛᱮ ᱟᱵᱟᱨ ᱟᱬᱜᱳ ᱦᱩᱭᱩᱜᱼᱟ ᱛᱤᱱᱴᱟ ᱥᱮᱫ ᱟᱵᱟᱨ ᱪᱷᱚᱴᱟ ᱥᱮᱫ ᱟᱞᱮ ᱦᱟᱸᱜ ᱱᱚᱰᱮᱱᱟᱜ ᱠᱟᱹᱢᱤ ᱨᱮᱱᱟᱜ ᱱᱤᱭᱚᱢ ᱫᱚ ᱦᱟᱸᱜ
ᱟᱪᱪᱷᱟ᱾ ᱛᱟᱞᱦᱮ ᱠᱟᱹᱢᱤ ᱠᱚ ᱵᱷᱟᱜᱤ ᱛᱮᱜᱮ ᱯᱟᱨᱚᱢᱚᱜ ᱠᱟᱱᱟ ᱛᱚ?
ᱦᱳᱭ ᱫᱤᱱ ᱠᱚᱫᱚ ᱦᱟᱸᱜ ᱱᱤᱛᱚᱜ ᱫᱚ ᱦᱟᱸᱜ
ᱦᱮᱸ ᱜᱚᱝᱠᱮ ᱟᱸᱡᱚᱢ ᱫᱟᱵᱤᱱ? ᱦᱮᱞᱳ